ᱦᱮᱞᱳ
ᱦᱮᱸ
ᱦᱮᱸ ᱡᱚᱢ ᱠᱚ ᱦᱩᱭ ᱵᱟᱲᱟᱭ ᱱᱟ ᱥᱮ ᱵᱟᱝ?
ᱦᱮᱸ ᱦᱩᱭ ᱮᱱᱟ
ᱚᱻ ᱪᱮᱫ ᱠᱚᱯᱮ ᱤᱥᱤᱱ ᱵᱟᱥᱟᱝ ᱠᱮᱫᱟ ᱛᱟᱞᱦᱮ?
ᱤᱥᱤᱱ ᱵᱟᱥᱟᱝ ᱫᱚ ᱟᱹᱞᱩ ᱥᱳᱣᱟᱵᱤᱱ ᱫᱟᱞ ᱚᱱᱟ ᱠᱚᱜᱮ᱾
ᱟᱪᱪᱷᱟ ᱟᱪᱪᱷᱟ ᱟᱪᱷᱟ
ᱩᱸᱜ ᱟᱯᱮ ᱯᱮ ᱡᱚᱢ ᱟᱯᱮ ᱯᱮ ᱡᱚᱢ ᱵᱟᱲᱟ ᱠᱮᱫᱟ?
ᱦᱳᱭ ᱳᱭ ᱱᱚᱜ ᱛᱚᱞᱮ ᱡᱚᱢ ᱵᱟᱲᱟᱭ ᱦᱩᱭᱩᱜᱼᱟ ᱠᱟᱹᱴᱤᱡ ᱯᱚᱨᱮ ᱜᱮ
ᱟ ᱛᱤᱦᱤᱧ ᱫᱚ ᱪᱮᱫ ᱯᱮ ᱩᱛᱩ ᱠᱟᱫᱟ?
ᱛᱮᱦᱤᱧ ᱫᱚ ᱪᱮᱫ ᱠᱚ ᱚᱱᱠᱟ ᱜᱮ ᱫᱟᱜ ᱢᱟᱹᱰᱤ ᱟᱨ ᱚᱱᱠᱟ ᱮᱸ ᱥᱚᱵᱡᱤ ᱠᱚ ᱟᱞᱩ ᱮᱸ ᱪᱮᱫ ᱠᱚ ᱞᱟᱹᱭᱟ ᱟᱨ ᱵᱮᱸᱜᱟᱲ ᱴᱚᱢᱮᱴᱳ ᱚᱱᱠᱟᱱᱟᱜ ᱠᱚ
ᱟ
ᱟᱨ ᱪᱮᱫᱠᱟ ᱟᱢᱵᱟᱵᱚᱛᱤ ᱛᱮᱫᱚ ᱠᱚ ᱪᱮᱫ ᱞᱮᱠᱟ ᱠᱚ ᱤᱭᱟᱹ ᱯᱟᱞᱚᱱ ᱠᱮᱫᱟ ᱯᱮ ᱚᱠᱟ ᱞᱮᱠᱟ?
ᱵᱷᱟᱹᱜᱤ ᱜᱮ ᱮᱸ ᱡᱷᱚᱛᱚ ᱜᱮ ᱛᱟᱦᱮᱸ ᱠᱟᱱᱟ ᱩᱞ ᱠᱟᱱᱴᱷᱟᱲ ᱟᱫᱚ ᱯᱤᱴᱷᱟᱹ ᱜᱮ ᱡᱚᱢ ᱵᱟᱝ ᱦᱩᱭ ᱞᱮᱱᱟ
ᱚ ᱟᱪᱪᱷᱟ ᱟᱪᱪᱷᱟ ᱦᱳᱭᱛᱚ ᱟᱢᱵᱟᱵᱚᱛᱤ ᱫᱚ ᱚᱱᱠᱟᱱᱟᱜ ᱜᱮᱛᱚ ᱯᱚᱨᱚᱵ ᱢᱟᱱᱮ ᱡᱚ ᱵᱮᱞᱮ ᱠᱚ ᱚᱱᱟ ᱠᱚᱜᱮᱛᱚ ᱠᱟᱱᱴᱷᱟᱲ ᱨᱮ ᱩᱞ ᱠᱚ ᱡᱚᱢ ᱵᱟᱲᱟ ᱨᱮᱭᱟᱜ ᱜᱮ
ᱦᱩᱸ
ᱦᱳᱭ ᱥᱩᱠᱨᱤ ᱡᱮᱞ ᱠᱚ ᱯᱤᱴᱷᱟᱹ ᱠᱚ ᱛᱟᱦᱟ ᱠᱷᱟᱱ ᱫᱚ ᱟᱨ ᱪᱮᱫ ᱠᱚ ᱦᱩᱭᱩᱜ ᱠᱟᱱᱟ ᱪᱟᱥᱵᱟᱥ ᱠᱚ ᱚᱠᱟᱞᱮᱠᱟ ᱦᱩᱲᱩ ᱠᱚ ᱤᱛᱟᱹ ᱠᱚ ᱮᱨ ᱠᱚ
ᱦᱮᱸ ᱪᱟᱥ ᱵᱟᱥ ᱠᱚ ᱵᱷᱟᱜᱮ ᱜᱮ
ᱩᱸᱜ ᱮᱸ ᱪᱮᱫ ᱠᱚ ᱛᱚᱞᱟ ᱠᱚᱯᱮ ᱜᱤᱰᱤ ᱠᱮᱫᱟ?
ᱛᱚᱞᱟ ᱠᱚ ᱟᱸ ᱦᱮᱸ
ᱚ ᱟᱪᱪᱷᱟ ᱟᱪᱪᱷᱟ ᱟᱪᱪᱷᱟ
ᱦᱩᱭ ᱠᱟᱱᱟ ᱚᱱᱟ ᱠᱚᱫᱚ
ᱟᱪᱪᱷᱟ ᱟᱪᱪᱷᱟ ᱟᱯᱮ ᱥᱮᱫ ᱫᱚ ᱚᱠᱟ ᱞᱮᱠᱟ ᱠᱚ ᱛᱟᱦᱚᱞᱮ ᱠᱷᱟᱱ ᱠᱚ ᱪᱟᱥ ᱠᱚᱨᱮ ᱫᱚ ᱚᱠᱟ ᱞᱮᱠᱟ ᱠᱚ ᱪᱟᱥᱟ ᱠᱚ ᱴᱮᱠᱱᱤᱠ ᱠᱚ ᱟᱞᱮ ᱥᱮᱜ ᱞᱮᱠᱷᱟᱱ ᱟᱞᱮ ᱥᱮᱜ ᱟᱜ ᱤᱧ ᱞᱟᱹᱭᱠᱷᱟᱱ ᱫᱚ ᱚᱱᱮ ᱚᱠᱟᱮ ᱞᱮᱠᱟ ᱟ?
ᱟᱞᱮ ᱫᱚ ᱤᱛᱛᱟᱹ ᱠᱚᱞᱮ ᱚᱠᱟᱞ ᱮ ᱤᱛᱛᱟᱹ ᱠᱚᱞᱮ ᱛᱮᱭᱟᱨᱟ ᱮ ᱯᱳᱭᱞᱳ ᱴᱩᱠᱩᱡ ᱵᱟᱠᱷᱟᱱ ᱵᱟᱹᱞᱛᱤ ᱨᱮ ᱮ ᱦᱩᱲᱩ ᱤᱛᱟᱹᱞᱮ ᱞᱚᱦᱚᱫ ᱫᱚᱦᱚᱭᱟ ᱞᱚᱦᱚᱫ ᱫᱚᱦᱚ ᱠᱟᱛᱮᱜ ᱛᱟ ᱯᱚᱨ ᱮᱜ ᱚᱱᱟ ᱡᱚᱠᱷᱚᱱ ᱯᱚᱝᱚᱜ-ᱟ ᱯᱚᱝ ᱦᱩᱭ ᱞᱮᱠᱷᱟᱱ ᱜᱮ ᱟᱫᱚ ᱩᱱ ᱛᱮ ᱜᱮᱻ ᱚᱱᱮ ᱠᱷᱮᱛ ᱠᱚ ᱛᱚᱞᱟ ᱠᱷᱮᱛ ᱠᱚ ᱛᱮᱭᱟᱨ ᱦᱩᱭᱩᱜ-ᱟ ᱵᱷᱟᱹᱴᱤ ᱞᱚᱥᱚᱫ ᱛᱮᱭᱟᱨ ᱦᱩᱭᱩᱜ-ᱟ ᱟᱫᱚ ᱫᱟᱜ ᱛᱚᱸᱵᱟᱻᱭᱟᱠᱚ ᱠᱷᱮᱛ ᱨᱮ ᱟᱨ ᱛᱟᱨᱯᱚᱨ ᱟᱫᱚ ᱛᱚᱞᱟ ᱠᱚᱠᱚ ᱚᱱᱟ ᱦᱩᱲᱩ ᱦᱚᱯᱚᱝ ᱤᱛᱟᱹ ᱠᱚ ᱟᱫᱚ ᱠᱚ ᱮ ᱨᱟᱠᱚ᱾ ᱟᱫᱚ ᱵᱷᱟᱹᱜᱤ ᱴᱤᱜ ᱡᱚᱠᱷᱚᱱ ᱵᱟᱹᱭᱥᱟᱹᱜ-ᱟ ᱵᱟᱹᱭᱥᱟᱹᱣ ᱯᱚᱨᱮ ᱟᱫᱚ ᱠᱚ ᱮᱜ ᱫᱟᱜ ᱛᱮ ᱠᱚ ᱩᱰᱩᱝ ᱜᱫᱤᱭᱟ ᱚᱝᱠᱟ ᱟ ᱟᱯᱮᱥᱮᱫ ᱫᱚ ᱚᱠᱟ ᱞᱮᱠᱟ ᱛᱟᱦᱞᱮ?
ᱟᱞᱮ ᱥᱮᱜ ᱫᱚ ᱵᱟ ᱵᱟᱨ ᱨᱚᱠᱚᱢ ᱠᱟᱛᱮ ᱜᱮ ᱮ ᱠᱟ ᱠᱷᱮᱛ ᱨᱮ ᱰᱟᱭᱨᱮᱴ ᱦᱩᱲᱳ ᱤᱛᱟᱹ ᱮᱨ ᱠᱟᱛᱮ ᱦᱚᱸ
ᱦᱩᱸ ᱦᱩᱸ
ᱚᱝᱠᱟ ᱠᱟᱛᱮ ᱦᱚᱸ ᱟᱨ ᱚᱲᱟᱜ ᱨᱮ ᱞᱚᱦᱚᱜ ᱠᱟᱛᱮᱜ ᱦᱚᱸ᱾
ᱚ ᱟᱪᱪᱷᱟ ᱟᱪᱪᱷᱟ ᱚᱠᱟᱞᱮᱠᱟ ᱛᱟᱦᱞᱮ ᱟᱯᱮ ᱥᱮᱫ ᱫᱚ ᱪᱮᱠᱟᱱ ᱦᱩᱲᱩ ᱠᱚᱯᱮ ᱪᱟᱥ ᱵᱟᱲᱟᱭᱟ?
ᱪᱮᱜᱠᱟᱱ ᱦᱩᱲᱩ ᱠᱚ ᱥᱚᱨᱱᱚ ᱛᱟᱯᱚᱨᱮ ᱵᱚᱲᱦᱟᱱ ᱠᱟ ᱪᱮᱜ ᱠᱚ ᱦᱳᱲᱳ ᱠᱚ ᱢᱮᱱᱟᱜ ᱠᱟᱫᱟ ᱡᱮ ᱩᱱᱟᱹᱜ ᱧᱩᱛᱩᱢ ᱠᱚᱫᱚ ᱵᱟᱲᱟᱭ ᱵᱟᱱᱩᱜ-ᱟ
ᱟᱪᱼᱪᱷᱟ ᱪᱷᱟ ᱟᱞᱮ ᱴᱷᱮᱜ ᱦᱚᱸ ᱱᱮᱛᱟᱨ ᱫᱚ ᱚᱝᱠᱟ ᱱᱟᱣᱟ ᱱᱟᱣᱟ ᱮ ᱤᱛᱟᱹ ᱩᱰᱩᱝ ᱠᱟᱱᱟ ᱥᱚᱨᱱᱚ ᱠᱚ ᱛᱟᱨᱯᱚᱨ ᱟᱨᱦᱚᱸ ᱪᱮᱜ ᱠᱚᱪᱚᱝ ᱮᱢᱟᱱᱟᱜ ᱠᱚ ᱱᱟᱣᱟ ᱱᱟᱣᱟ ᱡᱟᱦᱟ ᱤᱛᱟᱹ ᱠᱚ ᱩᱰᱩᱝ ᱠᱟᱱᱟ ᱚᱱᱟ ᱠᱚ ᱜᱤ ᱪᱟ ᱵᱟᱲᱟᱭ ᱫᱟᱠᱚ ᱟᱫᱚ ᱞᱟᱦᱟ ᱛᱮᱫᱩᱧ ᱟᱸᱡᱚᱢ ᱠᱟᱫᱟ ᱟᱹᱰᱤ ᱨᱚᱠᱚᱢ ᱢᱟᱱᱮ ᱦᱩᱲᱩ ᱠᱚᱠᱚ ᱪᱟᱥ ᱦᱮᱸᱫᱮ ᱪᱟᱣᱞᱮ ᱟᱨᱦᱚᱸ ᱠᱟᱱᱟᱜ ᱟᱨᱟᱜ ᱪᱟᱣᱞᱮ ᱚᱝᱠᱟ ᱠᱚ ᱟᱹᱰᱤ ᱨᱚᱠᱚᱢᱟᱜ ᱤᱛᱟᱹ ᱠᱚᱠᱚ ᱪᱟᱥ ᱵᱟᱲᱟ ᱜᱮᱭᱟ ᱠᱚ, ᱟᱫᱚ ᱮ ᱚᱝᱠᱟ ᱟᱨᱟᱜ ᱢᱟᱹᱰᱤ ᱚᱱᱟᱦᱚ ᱢᱟᱱᱮ ᱤᱭᱟᱹ ᱵᱟᱲᱟ ᱡᱚᱢ ᱵᱟᱲᱟ ᱦᱩᱭ ᱠᱟᱱᱟ, ᱟᱫᱚ ᱚᱱᱟ ᱠᱚᱫᱚ ᱚᱱᱟ ᱦᱚᱸ ᱢᱟᱱᱮ ᱟᱹᱰᱤ ᱥᱤᱵᱤᱞᱟ, ᱟᱨ ᱱᱮᱛᱟᱨ ᱫᱚ ᱚᱱᱟ ᱠᱚᱫᱚ ᱪᱟᱥ ᱵᱟᱝ ᱦᱩᱭᱩᱜ-ᱟ᱾ ᱟᱞᱚ ᱟᱞᱮ ᱦᱚᱸ ᱢᱟᱱᱮ ᱢᱤᱫ ᱫᱷᱟᱣ ᱞᱮ ᱪᱟᱥ ᱞᱮᱫᱟ ᱞᱮ ᱟᱫᱚ ᱚᱱᱟ ᱠᱚᱫᱚ ᱵᱟᱠᱚ ᱪᱟᱥᱟ ᱠᱟᱨᱚᱱ ᱫᱚ ᱪᱮᱜᱠᱟ ᱠᱟᱨᱚᱱ ᱫᱚ ᱦᱩᱭᱩᱜ ᱠᱟᱱᱟ ᱢᱟᱱᱮ ᱚᱱᱟ ᱨᱮᱭᱟᱜ ᱯᱷᱚᱞᱚᱱ ᱫᱚ ᱫᱚᱢᱮ ᱟᱹᱰᱤᱜᱟᱱ ᱠᱟᱛᱮᱜ ᱵᱟᱹᱱᱩᱜ-ᱟ ᱟᱨᱠᱤ, ᱱᱮᱛᱟᱨ ᱫᱚ ᱚᱱᱟ ᱠᱚᱫᱚ ᱩᱱᱟᱹᱜ ᱫᱚ ᱵᱟᱠᱚ ᱪᱟᱥᱟ, ᱟᱠᱷᱟᱱ ᱢᱮᱱᱠᱷᱟᱱ ᱫᱚ ᱠᱤᱱᱛᱩ ᱚᱱᱟ ᱠᱚᱫᱚ ᱮ ᱥᱮᱵᱮᱞ ᱫᱚ ᱥᱮᱵᱮᱞᱟ, ᱮᱢᱱᱤ ᱱᱚᱨᱢᱮᱞ ᱪᱟᱣᱞᱮ ᱠᱷᱚᱱ ᱫᱚ ᱚᱱᱟ ᱨᱮᱭᱟᱜ ᱢᱟᱹᱰᱤ ᱫᱟᱠᱟ ᱦᱚᱸ ᱢᱟᱱᱮ ᱟᱹᱰᱤ ᱥᱤᱵᱤᱞ ᱜᱮ ᱵᱩᱡᱷᱟᱹᱣ ᱜᱚᱫᱚᱜ-ᱟ᱾
ᱦᱩᱸ ᱟᱫᱚ ᱵᱟᱝ ᱡᱚᱢ ᱵᱟᱲᱟ ᱦᱩᱭ ᱠᱟᱱᱟ ᱛᱚ ᱟᱨ ᱚᱱᱟ ᱠᱚᱫᱚ ᱪᱟᱥ ᱵᱟᱥ ᱦᱚᱸ ᱵᱟᱹᱱᱩᱜ ᱠᱟᱫᱟ ᱟᱞᱮᱥᱱ ᱫᱚ ᱟᱨ ᱧᱮᱞ ᱫᱚ ᱦᱩᱭ ᱠᱟᱱ ᱜᱮᱭᱟ ᱚᱱᱮ ᱦᱮᱱ ᱛᱮ ᱦᱮᱸᱫᱮ ᱪᱟᱣᱞᱮᱞ ᱠᱤ ᱚᱱᱟ ᱪᱟᱥ ᱧᱮᱞ ᱦᱩᱭ ᱠᱟᱱᱟ ᱥᱟᱭᱤᱴ ᱠᱚᱨᱮ ᱟᱫᱚ ᱟᱞᱮᱥᱮ ᱫᱚ ᱚᱱᱟ ᱨᱮᱱᱟᱜ ᱫᱚ ᱪᱟᱥ ᱵᱟᱱᱩᱜ ᱟ ᱪᱮᱜ ᱠᱚ ᱞᱟᱹᱭᱟ ᱚᱱᱮ ᱡᱟᱦᱟ ᱪᱟᱣᱞᱮ ᱠᱚ ᱯᱟᱭᱮᱥ ᱜᱮᱭᱟ ᱚᱱᱟ ᱫᱚ ᱪᱟᱥ ᱢᱮᱱᱟᱜ ᱜᱮᱭᱟ ᱱᱚᱛᱮ ᱫᱚ᱾
ᱟᱪᱪᱷᱟ ᱟᱪ ᱦᱳᱭ ᱦᱳᱭ ᱯᱟᱭᱮᱥ ᱪᱟᱣᱞᱮ ᱠᱚᱦᱚ ᱚᱱᱟ ᱠᱚᱫᱚ ᱠᱚᱢ ᱠᱚᱢᱞᱮ ᱪᱟᱥ ᱵᱟᱲᱟᱭᱟ ᱟᱞᱮ ᱫᱚ ᱟᱨᱼᱼ ᱪᱮᱜ ᱠᱚ ᱞᱟᱹᱭᱟ ᱚᱱᱟ ᱦᱮᱸᱫᱮ ᱪᱟᱣᱞᱮ ᱚᱱᱟ ᱦᱚᱸ ᱢᱤᱜ ᱨᱚᱠᱚᱢᱼᱼ ᱪᱟᱥ ᱨᱮᱦᱚᱸ ᱢᱤᱜ ᱨᱚᱠᱚᱢ ᱟᱞᱟᱫᱟ ᱨᱚᱠᱚᱢ ᱦᱤᱥᱟᱹᱵᱽ ᱛᱮ ᱞᱟᱵᱷ ᱜᱟᱱᱚᱜᱼᱟ ᱚᱱᱟ ᱡᱩᱫᱤ ᱟᱫᱚ ᱚᱱᱟ ᱨᱮᱭᱟᱜᱼᱼ ᱯᱷᱚᱞᱚᱱ ᱫᱚ ᱠᱚᱢ ᱜᱮᱭᱟ ᱛᱚ ᱟᱫᱚ ᱚᱱᱟ ᱡᱩᱫᱤᱼᱼ ᱚᱠᱟᱞᱮᱠᱟ ᱵᱷᱟᱵᱛᱮ ᱟᱠᱷᱨᱤᱧ ᱞᱮᱠᱷᱟᱱ ᱚᱱᱟ ᱫᱚ ᱞᱟᱵᱷ ᱦᱩᱭᱩᱜᱼᱟ ᱡᱩᱫᱤᱼᱼ ᱞᱟᱹᱭ ᱦᱩᱭᱩᱜᱼᱟ ᱡᱮ ᱱᱚᱣᱟ ᱫᱚ ᱥᱮᱵᱤᱞ ᱪᱟᱣᱞᱮ ᱠᱟᱱᱟ ᱚᱱᱠᱟ ᱞᱟᱹᱭ ᱠᱟᱛᱮᱜ ᱡᱩᱫᱤᱼᱼ ᱡᱟᱨᱮ ᱟᱹᱠᱷᱨᱤᱧ ᱜᱟᱱᱚᱜᱼᱟ ᱛᱟᱦᱚᱞᱮ ᱠᱷᱟᱱ ᱚᱱᱟ ᱫᱚ ᱟᱨᱦᱚᱸ ᱰᱷᱮᱨ ᱧᱚᱜ ᱞᱟᱵᱷ ᱦᱩᱭ ᱠᱚᱜᱼᱼ ᱜᱮᱭᱟ ᱡᱟᱹᱱᱤᱡ ᱠᱷᱟᱱ ᱫᱚ ᱡᱟᱹᱱᱤᱡ ᱠᱷᱟᱱ ᱫᱚ ᱵᱟᱝ ᱡᱟᱹᱱᱤᱡ ᱪᱚᱝ ᱥᱟᱹᱨᱤᱜᱮ ᱢᱟᱱᱮᱼᱼ ᱦᱩᱭᱩᱜ ᱜᱮᱭᱟ ᱡᱩᱫᱤ ᱚᱱᱟ ᱨᱮᱭᱟᱜ ᱢᱟᱱᱮ ᱢᱟᱨᱠᱮᱴᱤᱝ ᱡᱟᱦᱟ ᱠᱚ ᱞᱟᱹᱭᱟ ᱢᱟᱱᱮ ᱵᱷᱟᱜᱮ ᱧᱚᱜ ᱛᱮ ᱚᱱᱟ ᱯᱨᱚᱪᱟᱨ ᱞᱟᱹᱠᱛᱤᱭᱟ᱾ ᱛᱟᱦᱚᱞᱮ ᱠᱷᱟᱱ ᱚᱱᱟ ᱨᱮᱭᱟᱜ ᱦᱚ ᱢᱟᱱᱮ ᱰᱷᱮᱨ ᱫᱟᱢ ᱧᱟᱢ ᱜᱟᱱᱚᱜᱼᱟ᱾ ᱚᱱᱟ ᱪᱟᱥ ᱠᱟᱛᱮ ᱨᱮᱦᱚᱸ ᱛᱟᱦᱮ ᱠᱷᱟᱱ ᱟᱵᱚ ᱦᱚ ᱥᱟᱱᱛᱟᱲ ᱠᱚᱦᱚᱼᱼ ᱠᱚ ᱢᱟᱱᱮ ᱤᱭᱟᱹᱜ ᱟᱠᱚ ᱢᱟᱱᱮ ᱪᱮᱜ ᱠᱚ ᱞᱟᱹᱭᱟ ᱞᱟᱯ ᱟᱠᱚ, ᱞᱟᱵᱷ ᱠᱟᱛᱮᱜ ᱠᱤᱥᱟᱹᱲ ᱨᱮᱭᱟᱜ ᱢᱤᱫᱴᱟᱝ ᱦᱚᱨ ᱢᱮᱱᱟᱜᱼᱟ ᱚᱱᱟ ᱦᱚᱸ ᱪᱟᱥ ᱟᱛᱮ ᱦᱳᱭ ᱥᱮ ᱵᱟᱝ
ᱦᱮ ᱢᱮᱱᱟᱜ ᱠᱟᱜ ᱜᱮᱭᱟ᱾
ᱛᱟᱦᱞᱮ ᱠᱷᱟᱱ ᱟᱢᱵᱟᱵᱚᱛᱤ ᱨᱮᱫᱚ ᱪᱮᱜ ᱠᱚ ᱪᱮᱜ ᱡᱟᱦᱱᱟᱜ ᱯᱚᱨᱚᱵᱽ ᱠᱚ ᱚᱠᱟ ᱞᱮᱠᱟ ᱪᱮᱜ ᱠᱚ ᱦᱩᱭᱱᱟ᱾
ᱯᱚᱨᱚᱵᱽ ᱠᱚᱫᱚ ᱵᱟᱝ ᱦᱩᱭ ᱠᱟᱱᱟ ᱟᱫᱚᱼᱼ ᱚᱱᱟ ᱡᱚᱢ ᱵᱟᱲᱟ ᱠᱚᱜᱮ ᱦᱩᱭᱱᱟ ᱵᱷᱟᱜᱮ ᱞᱮᱠᱟ᱾
ᱚ
ᱯᱤᱴᱷᱟᱹ ᱠᱚᱦᱚᱸ ᱫᱚ ᱦᱩᱭᱮᱱ ᱜᱮᱭᱟ᱾
ᱦᱳᱭ ᱟᱞᱮ ᱦᱚᱸ ᱚᱱᱠᱟ ᱜᱮ ᱟᱨᱼᱼ ᱟᱢᱵᱟᱵᱚᱛᱤ ᱠᱚᱨᱮᱫ ᱫᱚ ᱢᱟᱱᱮ ᱫᱤᱠᱩ ᱠᱚ ᱠᱟᱹᱴᱤᱡ ᱠᱚ ᱚᱱᱠᱟ ᱵᱷᱟᱵ ᱵᱚᱸᱜᱟ ᱠᱚᱠᱚ ᱯᱩᱡᱟᱹ ᱵᱟᱲᱟᱣ ᱠᱚᱣᱟ ᱯᱩᱡᱟᱹ ᱠᱚᱠᱚᱼᱼ ᱯᱩᱡᱟᱹ ᱵᱟᱲᱟᱭᱟᱠᱚ ᱵᱟᱠᱷᱟᱱ ᱫᱚ ᱚᱱᱠᱟ ᱠᱟᱛᱮᱫ ᱫᱚ ᱚᱱᱠᱟ ᱜᱮᱼᱼ ᱟᱨᱚ ᱚᱱᱠᱟ ᱡᱟᱭᱜᱟ ᱦᱤᱥᱟᱹᱵᱽ ᱛᱮᱦᱚ ᱟᱹᱨᱤᱪᱟᱹᱞᱤ ᱠᱚ ᱵᱚᱫᱚᱞ ᱤᱫᱤᱜᱼᱟ᱾ ᱟᱫᱚ ᱡᱟᱭᱜᱟ ᱦᱤᱥᱟᱹᱵ ᱛᱮ ᱟᱹᱨᱤᱪᱟᱹᱞᱤ ᱵᱚᱫᱚᱞ ᱠᱷᱟᱱ ᱫᱚᱼᱼ ᱢᱤᱫ ᱨᱚᱠᱚᱢ ᱢᱤᱫᱴᱟᱝ ᱤᱭᱟᱹ ᱞᱟᱹᱭ ᱜᱮ ᱠᱟᱛᱷᱟ ᱞᱟᱹᱭ ᱞᱟᱫ ᱜᱮᱭᱟ ᱟᱞᱮ ᱥᱩᱨ ᱥᱮᱱᱟᱜ ᱜᱮᱼᱼ ᱦᱮᱸ ᱟᱫᱚ ᱚᱠᱟ ᱞᱮᱠᱟ ᱢᱟᱱᱮ ᱡᱟᱭᱜᱟ ᱦᱤᱥᱟᱹᱵ ᱛᱮ ᱚᱠᱛᱚ ᱦᱤᱥᱟᱹᱵ ᱛᱮᱼᱼ ᱛᱮ ᱪᱮᱠᱟ ᱢᱟᱱᱮ ᱟᱹᱨᱤᱪᱟᱹᱞᱤ ᱵᱚᱫᱚᱞᱚᱜᱼᱟ᱾ ᱦᱮᱸ ᱟᱞᱮ ᱟᱛᱩ ᱥᱩᱨ ᱨᱮᱜᱮ ᱢᱤᱫᱴᱟᱝ ᱟ ᱟᱹᱛᱩ ᱢᱮᱱᱟᱜᱼᱟ᱾ ᱟᱫᱚ ᱚᱸᱰᱮ ᱫᱚ ᱵᱟᱯᱞᱟ ᱨᱮ ᱢᱟᱱᱮ ᱫᱚᱝ ᱫᱚ ᱵᱟᱠᱚ ᱨᱩᱭᱟ᱾ ᱚᱸᱰᱮ ᱫᱚᱠᱚ ᱨᱩᱭᱟᱠᱚ ᱵᱟᱯᱞᱟ ᱨᱮᱫᱚ ᱥᱮᱸᱫᱽᱨᱟ ᱢᱟᱱᱮ ᱥᱮᱸᱫᱽᱨᱟ ᱫᱚ ᱪᱮᱫᱟᱜ ᱪᱮᱫᱠᱟ ᱠᱚ ᱨᱩᱭᱟᱠᱚ ᱢᱟᱱᱮ ᱚᱱᱟ ᱟᱹᱛᱩ ᱦᱚᱲ ᱫᱚᱠᱚ ᱪᱟᱞᱟᱣ ᱞᱮᱱᱟ ᱠᱚ ᱢᱤᱫ ᱫᱷᱟᱣ ᱥᱮᱸᱫᱽᱨᱟ᱾ ᱟᱨ ᱥᱮᱸᱫᱽᱨᱟ ᱨᱮ ᱪᱟᱞᱟᱣ ᱠᱟᱛᱮᱜ ᱟᱫᱚ ᱮᱸ ᱦᱩ ᱢᱤᱫᱴᱟᱝ ᱚᱱᱟ ᱵᱤᱨ ᱫᱷᱟᱨᱮ ᱨᱮᱜᱮ ᱢᱤᱫᱴᱟᱝ ᱠᱩᱲᱤ ᱦᱚᱯᱚᱱ ᱠᱚ ᱧᱟᱢ ᱠᱮᱫᱮᱭᱟ ᱠᱚ ᱠᱩᱲᱤ ᱦᱚᱯᱚᱱ ᱠᱚ ᱧᱟᱢ ᱠᱮᱫᱮᱭᱟ ᱠᱚ᱾ ᱟᱫᱚ ᱟᱫᱚ ᱩᱱᱤ ᱦᱚᱸ ᱟᱫ ᱟᱠᱟᱱᱟᱭ ᱥᱮ ᱚᱠᱟᱞᱮᱠᱟ᱾ ᱟᱫᱚ ᱩᱱᱤ ᱦᱚᱸ ᱩᱱᱤ ᱠᱩᱲᱤ ᱦᱚᱯᱚᱱ ᱦᱚᱸ ᱟᱫᱚ ᱥᱟᱶᱛᱮᱠᱚ ᱟᱹᱜᱩ ᱛᱚᱨᱟ ᱠᱮᱫᱮᱭᱟ ᱠᱚ ᱢᱟᱱᱮᱼᱼ ᱚᱠᱟᱨᱮ ᱠᱚ ᱵᱟᱹᱜᱤᱴᱚᱣᱟᱭᱟᱠᱚ ᱚᱱᱟ ᱵᱤᱨ ᱫᱷᱟᱨᱮ ᱨᱮ ᱚᱠᱟᱞᱮ ᱞᱮᱠᱟ ᱵᱟᱹᱜᱤ᱾ ᱴᱚ ᱟᱫᱚ ᱵᱟᱹᱭ ᱵᱟᱹᱭ ᱛᱮ ᱦᱮᱡᱦᱮᱡ ᱛᱮ ᱟᱫᱚ ᱩᱱᱠᱩ ᱥᱟᱶᱜᱮ ᱦᱮᱡ ᱮᱱᱟᱭ᱾ ᱦᱮᱡ ᱮᱱ ᱠᱟᱱ ᱜᱮᱭᱟᱭ ᱟᱫᱚ ᱯᱚᱨᱮᱛᱮ ᱮᱸᱼᱼ ᱯᱚᱨᱮᱛᱮ ᱟᱫᱚᱼᱼ ᱩᱱᱠᱩ ᱠᱚ ᱢᱚᱫᱽᱫᱷᱮ ᱨᱮᱜᱮ ᱢᱤᱫᱴᱟᱝ ᱵᱚᱭᱦᱟ ᱫᱚ ᱟᱫᱚ ᱠᱚ ᱩᱱᱤ ᱥᱟᱶᱜᱮ ᱟᱫᱚ ᱠᱚ ᱵᱟᱯᱞᱟ ᱜᱚᱫ ᱠᱟᱫᱮᱭᱟ᱾ ᱵᱟᱠᱷᱟᱱ ᱩᱱᱤ ᱦᱚᱸ ᱚᱠᱟᱨᱮ ᱚᱠᱟᱨᱮ ᱫᱚᱭ ᱪᱟᱞᱟᱜᱼᱟ ᱩᱱᱤ ᱥᱟᱶ ᱜᱮ ᱵᱟᱯᱞᱟ ᱠᱮᱫᱮᱭᱟ ᱠᱚ ᱟᱫᱚᱻ ᱮᱸᱜ ᱵᱟᱯᱞᱟ ᱠᱮᱫᱮ ᱠᱷᱟᱱ ᱠᱚ ᱩᱱᱤ ᱫᱚ ᱟᱫᱚ ᱪᱮᱠᱟ ᱛᱟᱦᱮᱸᱜ ᱠᱟᱱᱟ ᱟᱥᱚᱞᱮ ᱩᱱᱤ ᱦᱚᱸ ᱪᱮᱞᱮ ᱪᱮᱫ ᱠᱚ ᱞᱟᱹᱭᱟ ᱵᱚᱸᱜᱟ ᱠᱩᱲᱤ ᱦᱚᱯᱚᱱ ᱥᱮ ᱪᱮᱫᱞᱮᱠᱟ ᱚᱱᱠᱟᱜᱮ ᱛᱟᱦᱮᱸᱜ ᱠᱟᱱᱟᱭ ᱟᱫᱚ ᱩᱱᱤ ᱦᱚᱸᱭ ᱢᱟᱱᱮ ᱚᱵᱷᱤᱥᱟᱯᱟᱫ ᱠᱚᱣᱟᱭ ᱡᱮ ᱤᱧ ᱚᱱᱠᱟ ᱵᱟᱝ ᱵᱟᱯᱞᱟ ᱠᱟᱛᱮᱜ ᱚᱱᱠᱟ ᱥᱮᱸᱫᱽᱨᱟ ᱤᱭᱟᱹ ᱠᱟᱛᱮᱫ ᱜᱮ ᱯᱮ ᱟᱹᱜᱩ ᱠᱤᱫᱤᱧᱟ ᱠᱷᱟᱱ ᱟᱯᱮ ᱫᱚ ᱡᱷᱚᱛᱚ ᱦᱚᱲ ᱜᱮ ᱢᱟᱱᱮ ᱥᱮᱸᱫᱽᱨᱟ ᱜᱮ ᱞᱟᱜᱟᱣ ᱟᱯᱮᱭᱟ ᱥᱮᱸᱫᱽᱨᱟ ᱜᱮ ᱞᱟᱜᱟᱣ ᱟᱯᱮᱭᱟ ᱟᱨ ᱚᱱᱠᱟ ᱠᱟᱛᱮᱜ ᱜᱮ ᱵᱟᱯᱞᱟᱜ ᱞᱟᱜᱟᱣ ᱟᱯᱮᱭᱟ ᱟᱫᱚ ᱚᱱᱟ ᱠᱷᱟᱹᱛᱤᱨ ᱛᱮ ᱪᱮᱫᱠᱟᱭᱟᱠᱚ ᱩᱱᱠᱩ ᱦᱚᱸ ᱢᱟᱱᱮ ᱪᱟᱞᱟᱣ ᱠᱟᱛᱮ ᱨᱩ ᱠᱚ ᱮᱸᱜ ᱟᱹᱨᱤᱪᱟᱹᱞᱤ ᱠᱚ ᱢᱟᱱᱮ ᱚᱱᱟ ᱥᱮᱸᱫᱽᱨᱟ ᱞᱮᱠᱟ ᱜᱮᱠᱚ ᱟᱹᱨᱤᱪᱟᱹᱞᱤ ᱠᱚᱛᱟᱠᱚ ᱵᱟᱯᱞᱟ ᱨᱮᱭᱟᱜ ᱟᱹᱨᱤᱪᱟᱹᱞᱤ ᱥᱮᱸᱫᱽᱨᱟ ᱞᱮᱠᱟ ᱢᱟᱱᱮ ᱟᱫᱚ ᱵᱟᱰᱟᱭ ᱫᱚ ᱵᱟᱹᱱᱩᱜᱼᱟ ᱡᱮ ᱵᱟᱯᱞᱟ ᱜᱮ ᱥᱮ ᱫᱚᱝ ᱜᱮᱠᱚ ᱨᱩᱭ ᱞᱮᱠᱷᱟᱱ ᱫᱚ ᱪᱮᱫ ᱦᱩᱸ ᱯᱨᱚᱵᱞᱮᱢ ᱠᱚ ᱦᱩᱭᱩᱜᱼᱟ ᱚᱱᱟ ᱫᱚ ᱴᱷᱤᱠ ᱫᱚ ᱵᱟᱰᱟᱭ ᱵᱟᱹᱱᱩᱜᱼᱟ ᱚᱱᱟ ᱵᱟᱰᱟᱭ ᱦᱩᱭᱩᱜᱼᱟ ᱠᱩᱞᱤ ᱠᱚ ᱵᱟᱲᱟᱭ ᱠᱟᱛᱮᱜ ᱟᱫᱚ ᱩᱱᱟᱹᱜ ᱠᱚᱦᱚᱸ ᱩᱱᱟᱹᱜ ᱵᱟᱰᱟᱭ ᱵᱟᱝ ᱦᱩᱭ ᱟᱠᱟᱱᱟ ᱢᱮᱱᱠᱷᱟᱱ ᱚᱱᱠᱟ ᱠᱟᱛᱮᱜ ᱟᱫᱚ ᱚᱱᱰᱮᱱᱟᱜ ᱟᱹᱨᱤᱪᱟᱹᱞᱤ ᱫᱚ ᱚᱱᱠᱟ ᱠᱟᱛᱮᱜ ᱯᱚᱨᱤᱵᱚᱨᱛᱚᱱ ᱟᱠᱟᱱᱟ ᱢᱟᱱᱮ ᱚᱱᱟ ᱵᱟᱯᱞᱟ ᱨᱮᱭᱟᱜ ᱟᱹᱨᱤᱪᱟᱹᱞᱤ ᱵᱟᱯᱞᱟ ᱵᱚᱫᱚᱞ ᱛᱮ ᱮᱴᱟᱜ ᱡᱟᱭᱜᱟ ᱨᱮᱫᱚ ᱵᱟᱯᱞᱟ ᱚᱠᱟ ᱞᱮᱠᱟ ᱠᱟᱛᱷᱟ ᱠᱚ ᱚᱱᱟ ᱵᱚᱫᱚᱞ ᱛᱮ ᱚᱸᱰᱮ ᱫᱚ ᱥᱮᱸᱫᱽᱨᱟ ᱞᱮᱠᱟ ᱵᱟᱯᱞᱟ ᱛᱟᱠᱚ ᱚᱱᱠᱟ ᱠᱟᱛᱮᱫ ᱢᱟᱱᱮ ᱯᱚᱨᱤᱵᱚᱨᱛᱚᱱ ᱨᱮᱭᱟᱜ ᱤᱭᱟᱹᱴᱟᱜ ᱦᱚᱨᱟᱴᱟᱜ ᱱᱚᱝᱠᱟ ᱱᱚᱝᱠᱟ ᱛᱮᱜᱮ ᱢᱟᱱᱮ ᱡᱟᱭᱜᱟ ᱦᱤᱥᱟᱹᱵ ᱛᱮ ᱛᱮᱫᱚ ᱚᱱᱟ ᱟᱹᱨᱤᱪᱟᱹᱞᱤ ᱠᱚᱫᱚ ᱵᱚᱫᱚᱞᱚᱜᱼᱟ ᱦᱮᱸᱥᱮ ᱵᱟᱝ ᱟᱨᱦᱚᱸ ᱡᱮᱢᱚᱱ ᱦᱩᱭᱩᱜ ᱠᱟᱱᱟ ᱚᱱᱛᱮ ᱢᱩᱨᱥᱤᱫᱟᱵᱟᱫ ᱠᱚ ᱚᱱᱟ ᱠᱚᱥᱮᱫ ᱚᱱᱛᱮ ᱢᱟ ᱥᱟᱨᱡᱚᱢ ᱫᱟᱨᱮ ᱵᱟᱹᱱᱩᱜᱼᱟ ᱥᱟᱨᱡᱚᱢ ᱫᱟᱨᱮ ᱵᱟᱹᱱᱩᱜ ᱠᱷᱚᱱᱟᱜ ᱫᱚ ᱪᱮᱫ ᱠᱚ ᱪᱤᱠᱟᱹᱭᱟᱠᱚ ᱮ ᱚᱱᱛᱮ ᱫᱚ ᱢᱟᱱᱮ ᱱᱤᱢ ᱩᱸᱻ ᱫᱟᱨᱮ ᱱᱤᱢ ᱥᱟᱠᱟᱢ ᱠᱚᱛᱮ ᱠᱚ ᱵᱚᱸᱜᱟᱜ ᱟᱠᱚ ᱯᱩᱡᱟᱹᱜ ᱟᱠᱚ
ᱦᱮᱸ ᱵᱟᱦᱟ ᱥᱩᱢᱚᱭ ᱱᱤᱢ ᱥᱟᱠᱟᱢ ᱛᱮᱜᱮ ᱠᱚ ᱵᱟᱦᱟᱜ ᱟᱠᱚ
ᱦᱩᱸ ᱦᱩᱸ ᱦᱩᱸ ᱠᱟᱨᱚᱱ ᱚᱱᱛᱮ ᱨᱮ ᱥᱟᱨᱡᱚᱢ ᱫᱟᱨᱮ ᱵᱟᱹᱱᱩᱜᱼᱟ
ᱦᱩᱸ ᱜᱚᱴᱟ ᱛᱚ ᱟᱨ ᱵᱟᱹᱱᱩᱜ ᱟᱠᱟᱫᱟ ᱥᱟᱨᱡᱚᱢ ᱫᱟᱨᱮ
ᱦᱳᱭ ᱦᱳᱭ ᱦᱳᱭ
ᱡᱮᱢᱚᱱ ᱱᱚᱛᱮ ᱚᱱᱛᱮ ᱚᱠᱟ ᱠᱚᱨᱮ ᱫᱚ ᱟᱢᱵᱟᱵᱟᱹᱛᱤ ᱢᱟᱱᱮ ᱦᱚᱸ ᱵᱟᱠᱚ ᱵᱟᱲᱟᱭ ᱜᱮᱭᱟ ᱵᱟᱠᱚ ᱢᱟᱱᱟᱣ ᱜᱮᱭᱟ
ᱦᱩᱸ ᱦᱩᱸ ᱦᱩᱸ ᱟᱫᱚ ᱚᱱᱟ ᱛᱮ ᱡᱟᱭᱜᱟ ᱚᱱᱩᱥᱟᱨ ᱨᱮᱭᱟᱜ ᱯᱚᱨᱤᱵᱚᱨᱛᱚᱱ ᱚᱱᱟ ᱫᱚ ᱦᱮᱸᱥᱮ ᱵᱟᱝ
ᱦᱮᱸ
ᱟᱪᱪᱷᱟ ᱟᱯᱮᱭᱟᱜ ᱟᱯᱮ ᱫᱚ ᱪᱮᱫ ᱠᱚᱯᱮ ᱯᱚᱨᱚᱵᱚᱜᱼᱟ ᱚᱱᱠᱟ?
ᱵᱟᱦᱟ ᱥᱚᱨᱦᱟᱭ ᱢᱟᱜᱼᱢᱚᱬᱮ ᱦᱮᱸ ᱥᱟᱠᱨᱟᱛ ᱠᱚᱨᱮ ᱡᱚᱢ ᱵᱟᱲᱟ ᱠᱚ ᱦᱩᱭᱩᱜ ᱜᱮᱭᱟ ᱵᱟᱦᱟ ᱥᱚᱨᱦᱟᱭ ᱛᱟᱯᱚᱨ ᱢᱟᱜᱽᱥᱤᱢ
ᱦᱩᱸ ᱦᱳᱭ ᱦᱳᱭ ᱟᱵᱚᱣᱟᱜ ᱢᱟ ᱚᱱᱠᱟ ᱜᱮ ᱢᱟᱱᱮ ᱩᱱᱟᱹᱜ ᱜᱟᱱ ᱜᱮ ᱮᱸ ᱢᱟᱱᱮ ᱯᱚᱨᱚᱵᱽ ᱜᱮ ᱞᱮᱠᱷᱟ ᱛᱮᱜᱮ ᱵᱟᱝ ᱪᱟᱵᱟᱜᱼᱟ ᱚᱱᱠᱟ ᱯᱚᱨᱚᱵᱽ ᱛᱟᱵᱚᱱ
ᱦᱩᱸᱻ
ᱵᱚᱪᱷᱚᱨ ᱮᱦᱚᱵ ᱛᱚᱨᱟ ᱠᱷᱚᱱ ᱜᱮ ᱢᱩᱪᱟᱹᱫ ᱫᱷᱟᱹᱵᱤᱡ ᱯᱚᱨᱚᱵᱽ ᱫᱚ ᱢᱮᱱᱟᱜ ᱜᱮᱭᱟ
ᱦᱮᱸᱻ
ᱟᱫᱚ ᱯᱚᱨᱚᱵᱽ ᱦᱚᱸ ᱚᱠᱟ ᱫᱚ ᱯᱚᱨᱚᱵᱽ ᱦᱚᱸ ᱚᱠᱟ ᱞᱮᱠᱟ ᱵᱟᱦᱟ ᱨᱮ
ᱵᱟᱦᱟ ᱨᱮ ᱟᱯᱮ ᱥᱮᱫ ᱛᱟᱞᱦᱮ ᱚᱠᱟ ᱠᱚ ᱵᱚᱸᱜᱟ ᱪᱮᱫᱠᱟ ᱠᱚ ᱦᱤᱡᱩᱜ ᱜᱮᱭᱟ ᱵᱚᱸᱜᱟ ᱠᱚ ᱦᱤᱡᱩᱜ ᱜᱮᱭᱟ ᱛᱚ ᱮᱱᱮᱡ ᱥᱮᱨᱮᱧ ᱠᱚ ᱪᱮᱫ ᱞᱮᱠᱟ ᱦᱩᱭᱩᱜᱼᱟ ᱚᱱᱛᱮ ᱫᱚ?
ᱦᱳᱭ ᱦᱳᱭ ᱚᱱᱟᱜᱮ ᱟᱫᱚ ᱞᱟᱹᱭ ᱞᱮᱜᱤᱧ ᱢᱟᱱᱮ ᱟᱵᱚᱣᱟᱜ ᱤᱭᱟᱹ ᱦᱚᱸ ᱪᱮᱫ ᱠᱟᱞᱮ ᱠᱚ ᱞᱟᱹᱭᱟ ᱢᱟᱱᱮ ᱜᱷᱟᱹᱞᱤ ᱜᱷᱟᱹᱞᱤ ᱜᱮ ᱯᱚᱨᱚᱵᱽ ᱦᱩᱭ ᱜᱚᱫᱚᱜᱼᱟ ᱡᱟᱦᱟᱸ ᱚᱠᱛᱚ ᱜᱮ ᱡᱟᱦᱟᱸ ᱛᱟᱦᱟᱸ ᱯᱚᱨᱚᱵᱽ ᱫᱚ ᱚᱱᱠᱟ ᱫᱚ ᱵᱟᱝ ᱛᱟᱵᱚᱱᱟ ᱦᱮᱸ ᱥᱮ ᱵᱟᱝ ᱢᱟᱱᱮ ᱚᱱᱟ ᱚᱠᱛᱚ ᱨᱮ ᱢᱟᱱᱮ ᱛᱚᱠᱷᱚᱱ ᱜᱮ ᱦᱩᱭ ᱜᱚᱫᱚᱜᱼᱟ ᱪᱮᱫ ᱠᱚ ᱞᱟᱹᱭᱟ ᱥᱟᱠᱟᱢ ᱠᱚ ᱥᱟᱜᱮᱱ ᱜᱚᱫ ᱮᱱᱟ ᱱᱟᱣᱟ ᱵᱟᱦᱟ ᱵᱟᱦᱟᱭᱮᱱᱟ ᱟᱫᱚ ᱚᱱᱟ ᱚᱱᱩᱥᱟᱨ ᱛᱮᱜᱮ ᱯᱚᱨᱚᱵᱽ ᱦᱚᱸ ᱦᱩᱭᱩᱜ ᱛᱟᱵᱚᱱᱟ ᱢᱟᱱᱮ ᱩᱱ ᱥᱚᱢᱚᱭ ᱥᱟᱨᱡᱚᱢ ᱠᱚ ᱵᱟᱦᱟᱜ ᱛᱮ ᱢᱟᱛᱠᱚᱢ ᱵᱟᱦᱟᱜ ᱛᱮ ᱚᱱᱟ ᱠᱷᱟᱹᱛᱤᱨ ᱜᱮ ᱩᱱ ᱥᱚᱢᱚᱭ ᱚᱱᱟ ᱚᱱᱠᱟᱱᱟᱜ ᱯᱚᱨᱚᱵᱽ ᱛᱟᱵᱚᱱ ᱦᱮᱸ ᱥᱮ ᱵᱟᱝ
ᱟᱨ ᱚᱱᱟ ᱵᱟᱝ ᱵᱟᱝᱵᱚᱱ ᱵᱚᱸᱜᱟ ᱞᱮᱠᱷᱟᱱ ᱛᱚ ᱱᱟᱣᱟ ᱥᱟᱠᱟᱢ ᱨᱮ ᱡᱚᱢ ᱦᱚᱸ ᱵᱟᱝ ᱜᱟᱱᱚᱜᱼᱟ ᱥᱮ
ᱦᱩᱸ ᱦᱩᱸ ᱦᱩᱸ ᱯᱳᱭᱞᱳ ᱚᱱᱟ ᱱᱟᱣᱟ ᱵᱟᱦᱟ ᱱᱟᱣᱟ ᱥᱟᱠᱟᱢ ᱮᱸᱜ ᱵᱚᱸᱜᱟ ᱵᱩᱱ ᱪᱟᱞᱟᱣ ᱠᱚᱜᱼᱟ ᱛᱟᱯᱚᱨ ᱟᱫᱚ ᱚᱱᱟ ᱵᱚᱱ ᱵᱮᱵᱚᱦᱟᱨᱟᱵᱚᱱ ᱮᱦᱚᱵ ᱵᱟᱥᱠᱮ ᱥᱟᱠᱟᱢ
ᱦᱮᱸ ᱟᱨ ᱡᱟᱦᱟᱸ ᱟᱛᱳ ᱨᱮ ᱵᱟᱦᱟ ᱥᱚᱨᱦᱟᱭ ᱚᱠᱚᱭ ᱪᱟᱞᱟᱣ ᱫᱚᱵᱚᱱ ᱪᱟᱞᱟᱜ ᱫᱚ ᱡᱟᱦᱟᱸ ᱱᱚᱣᱟ ᱟᱛᱩᱨᱮ ᱱᱟᱭᱠᱮ ᱫᱚ ᱪᱟᱞᱟᱜ ᱨᱮᱦᱚᱸᱭ ᱚᱱᱟ ᱟᱛᱳ ᱨᱮᱱᱟᱜ ᱪᱮᱫ ᱜᱮ ᱡᱚᱢ ᱵᱟᱭ ᱧᱟᱢᱟ ᱛᱚ
ᱦᱳᱭ ᱦᱳᱭ ᱦᱳᱭ
ᱢᱟᱱᱮ ᱵᱚᱞᱚ ᱫᱚᱭ ᱵᱚᱞᱚᱜᱼᱟ ᱟᱫᱚ ᱚᱱᱟ ᱟᱹᱛᱩ ᱨᱮᱱᱟᱜ ᱫᱟᱜ ᱥᱩᱫᱽᱫᱟᱹ ᱧᱩ ᱵᱟ ᱵᱟᱝ ᱜᱟᱱᱚᱜᱼᱟ
ᱦᱩᱸ ᱦᱩᱸ ᱦᱩᱸ ᱟᱜᱮ ᱱᱤᱡᱮᱨᱟᱜ ᱟᱛᱳ ᱨᱮ ᱡᱷᱚᱛᱚ ᱚᱱᱠᱟ ᱤᱭᱟᱹ ᱦᱩᱭᱩᱜ ᱵᱚᱸᱜᱟ ᱥᱟᱢᱴᱟᱣ ᱦᱩᱭᱩᱜᱼᱟ ᱛᱟᱨᱯᱚᱨ ᱱᱟᱜ ᱮᱴᱟᱜ ᱟᱹᱛᱩ ᱡᱟᱦᱟᱱᱟᱜᱼ ᱮ ᱪᱤᱠᱟᱹᱭᱟ
ᱦᱮᱸ
ᱦᱳᱭ ᱦᱳᱭ ᱚᱱᱠᱟᱜᱮ ᱟᱫᱚ ᱚᱠᱟᱮ ᱞᱮᱠᱟ ᱟᱯᱮᱥᱮᱫ ᱟᱞᱮ ᱥᱮᱫ ᱫᱚ ᱢᱟᱱᱮ ᱪᱮᱫᱠᱟ ᱠᱚ ᱯᱚᱨᱚᱵᱚᱜᱼᱟ ᱠᱚ ᱯᱩᱭᱞᱩ ᱠᱚ ᱤᱭᱟᱹᱭᱟ ᱠᱚ ᱩᱸᱜ ᱯᱳᱭᱞᱳ ᱫᱤᱱ ᱫᱚ ᱩᱢ ᱦᱩᱭᱩᱜᱼᱟ ᱩᱢ ᱦᱤᱞᱳᱜ ᱫᱚᱠᱚ ᱮᱸᱜ ᱻ ᱡᱟᱦᱮᱨ ᱠᱚᱠᱚ ᱵᱟᱹᱭᱜᱟᱹᱣᱟᱠᱚ ᱯᱷᱟᱨᱪᱟᱭᱟᱠᱚ ᱠᱚ ᱮᱸ ᱚᱱᱟ ᱥᱟᱹᱲᱤᱢ ᱠᱚᱠᱚ ᱫᱟᱵᱟ ᱠᱚ ᱫᱟᱵ ᱠᱟᱛᱮᱜ ᱵᱟᱹᱭᱜᱟᱹᱣ ᱠᱟᱛᱮᱜ ᱛᱟᱨᱯᱚᱨ ᱮᱸᱜ ᱯᱚᱨᱮᱛᱮ ᱟᱫᱚ ᱠᱚ ᱤᱭᱟᱹᱭᱟᱠᱚ ᱪᱮᱫ ᱠᱚ ᱞᱟᱹᱭᱟ ᱩᱸᱜ ᱩᱱ ᱥᱚᱢᱚᱭ ᱡᱟᱦᱟᱱᱟᱜ ᱠᱚ ᱡᱩᱫᱤ ᱡᱟᱦᱟᱱᱟᱜ ᱠᱚ ᱫᱚᱨᱠᱟᱨᱚᱜᱼᱟ ᱡᱟᱦᱟᱱᱟᱜ ᱠᱚ ᱪᱤᱠᱟᱹ ᱞᱟᱹᱜᱤᱫ ᱫᱚ ᱩᱱ ᱥᱚᱢᱚᱭ ᱫᱚ ᱨᱩᱢ ᱰᱟᱠᱟᱣ ᱠᱚᱦᱚᱸ ᱠᱚ ᱨᱩᱢ ᱰᱟᱠᱟᱣ ᱵᱟᱲᱟᱭᱟ ᱦᱳᱭ ᱛᱟᱨᱯᱚᱨ ᱟᱫᱚ ᱯᱚᱨᱮᱨ ᱫᱤᱱ ᱨᱮ ᱩᱢ ᱛᱟᱨᱯᱚᱨ
ᱦᱩᱸ
ᱮᱸᱜ ᱟᱫᱚ ᱚᱠᱟ ᱥᱮᱫ